ᱦᱳᱭ ᱟᱸᱡᱚᱢ ᱤᱫᱟᱹᱧ ᱡᱚᱦᱟᱨ ᱜᱮ ᱟᱪᱪᱷᱟ ᱡᱟᱦᱟᱱᱼᱟᱜ ᱟᱣᱟᱡᱽ ᱠᱚ ᱵᱟᱝ ᱟᱸᱡᱚᱢᱼᱚᱜ ᱠᱟᱱᱟ ᱥᱮ
ᱵᱟᱝ ᱵᱟᱝ ᱟᱸᱡᱚᱢᱼᱚᱜ ᱠᱟᱱᱟ
ᱟᱪᱪᱷᱟ ᱴᱷᱤᱠ ᱜᱮ ᱟᱸᱡᱚᱢᱼᱚᱜ ᱛᱟᱞᱮᱭᱚᱱ ᱵᱟᱭ ᱰᱤᱥᱴᱟᱵ ᱫᱟ
ᱟᱪᱪᱷᱟ ᱱᱟᱯᱟᱭ ᱵᱟᱝ ᱵᱟᱝ ᱱᱟᱯᱟᱭ ᱜᱮ ᱢᱮᱱᱟᱢᱟ
ᱦᱳᱭ ᱱᱟᱯᱟᱭ ᱜᱮ ᱢᱤᱱᱟᱹᱧ ᱠᱟᱫᱤᱧᱟ ᱱᱤᱛᱚᱜ ᱚᱵᱫᱤ ᱫᱚ ᱛᱟᱦᱚᱞᱮ ᱟᱢ ᱫᱚ ᱪᱮᱫ ᱞᱮᱠᱟ ᱢᱮᱱᱟᱜ ᱢᱮᱭᱟ ᱟᱢ
ᱦᱳᱭ ᱤᱧ ᱦᱚᱸ ᱱᱟᱯᱟᱭ ᱜᱮ ᱢᱤᱱᱟᱹᱧᱟ ᱱᱤᱛ ᱚᱵᱫᱤ ᱫᱚ
ᱟᱪᱪᱷᱟ ᱛᱟᱦᱚᱞᱮ ᱚᱲᱟᱜ ᱨᱮᱱ ᱦᱚᱲ ᱫᱚ ᱪᱮᱫ ᱠᱚᱠᱚ ᱪᱤᱠᱟ ᱵᱟᱲᱟᱭᱮ ᱫᱟ
ᱚᱲᱟᱜ ᱨᱮᱱ ᱦᱚᱲ ᱫᱚ ᱱᱤᱛᱚᱜ ᱫᱚ ᱚᱲᱟᱜ ᱠᱚᱨᱮᱜ ᱜᱮ ᱦᱳᱭ ᱚᱲᱟᱜ ᱨᱮᱱ ᱦᱚᱲ ᱦᱚᱸ ᱱᱟᱯᱟᱭ ᱜᱮ ᱢᱮᱱᱟᱜ ᱠᱚᱣᱟ ᱥᱟᱶᱛᱮ ᱚᱲᱟᱜ ᱠᱚ ᱨᱮᱱᱟᱜ ᱠᱟᱹᱢᱤ ᱠᱚᱠᱚ ᱠᱚ ᱠᱟᱹᱢᱤ ᱵᱟᱲᱟᱭ ᱮᱫᱟ
ᱦᱩᱸ
ᱟᱪᱪᱷᱟ, ᱟᱯᱮ ᱨᱮᱱ ᱫᱚ ᱛᱟᱦᱞᱮ ᱪᱮᱫ ᱠᱚ ᱠᱟᱹᱢᱤ ᱵᱟᱲᱟᱭ ᱮᱫᱟ? ᱟᱯᱮ, ᱟᱯᱮᱥᱮᱫ ᱫᱚ ᱪᱮᱫ ᱠᱚ ᱠᱟᱹᱢᱤ ᱵᱟᱲᱟᱭ ᱫᱟ?
ᱪᱮᱫ ᱟᱞᱮ ᱥᱮᱱ ᱟᱞᱮ ᱥᱮᱱ ᱫᱚ ᱱᱤᱛᱚᱜ ᱱᱤᱛᱚᱜ ᱨᱮᱱᱟᱜ ᱠᱟᱛᱷᱟᱢ ᱢᱮᱱᱫᱟ ᱥᱮ ᱡᱟᱦᱟᱸ ᱚᱱᱠᱟ ᱠᱟᱹᱢᱤ ᱠᱚ ᱢᱟᱱᱮ ᱱᱤᱛᱚᱜ ᱫᱚ ᱪᱮᱫ ᱦᱚᱸ ᱵᱟᱞᱮ ᱠᱟᱹᱢᱤᱭ ᱫᱟ ᱱᱤᱛᱚᱜ ᱫᱚ ᱢᱟᱴᱷ ᱨᱮᱱᱟᱜ ᱠᱟᱹᱢᱤ ᱛᱮᱫᱚ ᱵᱟᱹᱱᱩᱜᱼᱟ ᱥᱮ ᱱᱤᱛᱚᱜ ᱫᱚ ᱢᱟᱴᱷ ᱨᱮᱱᱟᱜ ᱫᱚ ᱵᱟᱞᱮ ᱠᱟᱹᱢᱤᱭ ᱮᱫᱟ᱾ ᱡᱟ ᱢᱟᱱᱮ ᱦᱟᱹᱠᱩ ᱠᱚ ᱪᱟᱥ ᱰᱟᱝᱨᱟ ᱢᱮᱨᱚᱢ ᱠᱚ ᱱᱩᱠᱩ ᱠᱚᱞᱮ ᱱᱩᱠᱩ ᱠᱚᱞᱮ ᱟᱹᱥᱩᱞ ᱠᱟᱜ ᱠᱚᱣᱟ ᱥᱮ ᱥᱩᱠᱨᱤ ᱠᱚ ᱥᱤᱢ ᱠᱚ ᱦᱳᱭ ᱦᱳᱭ ᱚᱱᱟ ᱩᱱᱠᱩ ᱜᱮᱞᱮ ᱟᱹᱥᱩᱞ ᱠᱟᱜ ᱠᱚᱣᱟ ᱱᱤᱛᱚᱜ ᱫᱚ ᱟᱫᱚ ᱚᱱᱟ ᱩᱱ ᱩᱱᱠᱩ ᱜᱮᱞᱮ ᱦᱟᱴ ᱥᱚᱢᱟᱱ ᱦᱟᱴ ᱥᱚᱢᱚᱭ ᱫᱚ ᱟᱫᱚ ᱚᱱᱟ ᱠᱚ ᱩᱱ ᱥᱚᱢᱚᱭ ᱫᱚᱞᱮ ᱤᱫᱤ ᱠᱚᱜᱮᱭᱟ ᱟᱨ ᱞᱮ ᱟᱠᱷᱨᱤᱧ ᱠᱚᱜᱮᱭᱟ᱾ ᱚᱱᱟ ᱜᱮ ᱛᱟᱞᱮ ᱠᱟᱢᱤ ᱱᱤᱛᱚᱜ ᱱᱤᱛᱚᱜ ᱫᱚ ᱦᱩᱸ ᱛᱟᱦᱞᱮ ᱟᱯᱮ ᱫᱚ ᱪᱮᱫ ᱠᱚᱯᱮ ᱠᱟᱹᱢᱤ ᱵᱟᱲᱟᱭᱟ ᱢᱟᱱᱮ ᱟᱯᱮ ᱪᱮᱫ ᱠᱚᱯᱮ ᱠᱟᱹᱢᱤ ᱵᱟᱲᱟᱭᱟ ᱟᱯᱮ ᱚᱸᱰᱮ ᱚᱲᱟᱜ
ᱟᱞᱮᱥ ᱟᱞᱮ ᱥᱮᱫ ᱫᱚ ᱱᱤᱛᱚᱜ ᱫᱚ ᱟᱞᱮ ᱥᱮᱫ ᱫᱚ ᱱᱤᱛᱚᱜ ᱫᱚ ᱪᱮᱫ ᱦᱚᱸ ᱚᱱᱠᱟᱱ ᱠᱟᱹᱢᱤ ᱫᱚ ᱵᱟᱹᱱᱩᱜᱼᱟ ᱛᱚᱵᱮ ᱦᱩᱲᱩ ᱠᱚᱫᱚᱞᱮ ᱟᱯᱷᱚᱨ ᱵᱟᱲᱟᱣ ᱠᱟᱫᱟᱜᱼᱟ ᱱᱟᱦᱟᱜ
ᱟᱪᱪᱷᱟ ᱵᱟᱹᱛ ᱠᱟᱹᱢᱤ ᱵᱟᱫ ᱠᱟᱛᱮᱫ ᱮᱴᱟᱜ ᱠᱟᱹᱢᱤ ᱡᱟᱱᱟᱜ ᱯᱮ ᱠᱟᱹᱢᱤᱭ ᱜᱮᱭᱟ ᱥᱮ
ᱦᱮᱸ ᱵᱟᱛ ᱠᱟᱹᱢᱤ ᱵᱟᱫ ᱠᱟᱛᱮᱫ ᱦᱚᱸ ᱮᱴᱟᱜ ᱠᱟᱹᱢᱤ ᱫᱚᱞᱮ ᱠᱟᱹᱢᱤ ᱜᱮᱭᱟ ᱟᱞᱩ ᱛᱩᱲᱤ ᱵᱮᱸᱜᱟᱲ ᱢᱟᱹᱨᱤᱪ ᱱᱚᱝᱠᱟᱱᱟᱜ ᱞᱮ ᱨᱚᱦᱚᱭ ᱜᱮᱭᱟ, ᱟᱯᱮ ᱥᱮᱫ ᱫᱚ ᱪᱮᱫ ᱠᱚᱯᱮ ᱨᱚᱦᱚᱭ ᱜᱮᱭᱟ?
ᱟᱞᱮ ᱥᱮᱱ ᱦᱚᱸ ᱡᱷᱚᱛᱚ ᱪᱟᱥ ᱜᱮᱭᱟ ᱦᱩᱭᱩᱜᱼᱟ ᱦᱩᱲᱩ ᱜᱩᱦᱩᱢ ᱛᱷᱤᱠᱤ ᱟᱹᱞᱩ ᱠᱚ᱾ ᱡᱟ ᱥᱚᱵᱡᱤ ᱟᱲᱟᱜ ᱠᱚ ᱢᱮᱱᱟᱜ ᱟᱠᱟᱫ ᱥᱮ ᱚᱱᱟ ᱠᱚ ᱡᱚᱛᱚ ᱪᱟᱥ ᱦᱳᱭᱳᱜ ᱜᱮᱭᱟ᱾ ᱚᱱᱟ ᱦᱩᱸ ᱚᱱᱟᱜᱮ ᱟᱨ ᱚᱱᱟ ᱠᱚᱦᱚ ᱵᱚᱞᱮ ᱵᱟᱡᱟᱨ ᱠᱷᱚᱱ ᱫᱚ ᱵᱟᱞᱮ ᱠᱤᱨᱤᱧ ᱜᱮᱭᱟ ᱡᱟᱦᱟᱸ ᱟᱞᱮ ᱚᱲᱟᱜ ᱚᱱᱟ ᱚᱱᱟ ᱠᱷᱚᱱ ᱜᱮ ᱟᱛᱳ ᱠᱚᱨᱮᱱ ᱦᱚᱸᱠᱚ ᱤᱫᱤ ᱜᱮᱭᱟ ᱡᱚᱢ ᱜᱮᱭᱟ ᱠᱚ ᱚᱸᱰᱮ ᱠᱷᱚᱱ ᱜᱮ ᱡᱩᱫᱤ ᱤᱫᱤ ᱛᱮᱱᱟᱜ ᱡᱤᱱᱤᱥ ᱵᱟᱹᱱᱩᱜ ᱠᱷᱟᱱ ᱚᱸᱰᱮ ᱠᱷᱟᱭ ᱠᱚ ᱢᱟᱴ ᱠᱷᱚᱱ ᱛᱟᱞᱮᱭᱟ ᱚᱱᱟᱜᱮ ᱚᱱᱟ ᱠᱚᱜᱮᱞᱮ ᱠᱟᱹᱢᱤ ᱵᱟᱲᱟᱭᱟ ᱚᱱᱟ ᱠᱚᱜᱮ ᱪᱟᱥ ᱚᱱᱟ ᱜᱮᱞᱮ ᱪᱟᱥ ᱵᱟᱲᱟᱭᱟ ᱱᱤᱛᱚᱜ ᱚᱵᱫᱤ ᱫᱚ ᱦᱩᱸ ᱟᱨ ᱱᱤᱛᱚᱜ ᱵᱟᱨ ᱮᱦᱚᱵ ᱠᱟᱱᱟ ᱥᱮ ᱛᱮᱱᱟᱜ ᱠᱟᱹᱢᱤ ᱛᱚ ᱟᱫᱚ
ᱟᱫᱚ ᱛᱟᱦᱚᱞᱮ ᱟᱯᱮ ᱨᱮᱱ ᱱᱩᱠᱩ ᱥᱤᱢ ᱥᱩᱠᱨᱤ ᱜᱟᱹᱭᱼ ᱰᱟᱝᱨᱟ ᱱᱚᱝᱠᱟᱱ ᱠᱚ ᱡᱤᱭᱟᱹᱞᱤ ᱢᱮᱱᱟᱜ ᱠᱚᱛᱟᱯᱮᱭᱟ ᱥᱮ ᱵᱟᱝ?
ᱦᱳᱭ ᱚᱱᱠᱟᱱ ᱠᱚᱫᱚ ᱚᱱᱠᱟᱱ ᱠᱚ ᱢᱮᱱᱟᱜ ᱠᱚᱛᱟᱞᱮ ᱜᱮᱭᱟ᱾ ᱚᱱᱮ ᱡᱮᱧ ᱞᱟᱹᱭ ᱠᱮᱫ ᱢᱤᱫᱴᱮᱡ ᱜᱷᱚᱲᱟ ᱢᱮᱱᱟᱜ ᱛᱟᱞᱮ ᱜᱮᱭᱟ᱾ ᱚᱸᱰᱮ ᱥᱩᱠᱨᱤ ᱠᱚ ᱥᱤᱢ ᱠᱚ ᱮ ᱟᱹᱥᱩᱞ ᱟᱠᱟᱫ ᱠᱚᱣᱟ ᱟᱨ ᱦᱟᱴ ᱦᱟᱴ ᱦᱤᱞᱳᱜ ᱫᱚᱞᱮ ᱚᱱᱟ ᱡᱤᱞ ᱠᱚᱞᱮ ᱟᱠᱷᱨᱤᱧ ᱜᱮᱭᱟ ᱥᱮ ᱚᱱᱠᱟ ᱢᱮᱨᱚᱢ ᱠᱚᱦᱚᱸ ᱠᱚᱞᱮ ᱟᱠᱷᱨᱤᱧ ᱠᱚᱜᱮᱭᱟ᱾ ᱮᱱ ᱦᱤᱞᱚᱜ ᱫᱟ ᱦᱩᱸ
ᱛᱟᱦᱚᱞᱮ ᱱᱩᱠᱩ ᱫᱚ ᱜᱚᱡ ᱠᱟᱛᱮ ᱯᱮ ᱟᱠᱠᱷᱨᱤᱧ ᱠᱚᱣᱟ ᱥᱮ, ᱦᱮᱸ ᱞᱟᱹᱭᱢᱮ
ᱜᱚᱴᱟ ᱛᱮᱦᱚᱸᱞᱮ ᱟᱠᱷᱨᱤᱧ ᱠᱚᱜᱮᱭᱟ ᱟᱨ ᱜᱚᱡ ᱠᱟᱛᱮ ᱦᱚᱸᱞᱮ ᱟᱠᱷᱨᱤᱧ ᱠᱚᱜᱮᱭᱟ᱾
ᱟᱪᱪᱷᱟ ᱟᱹᱰᱤ ᱱᱟᱯᱟᱭ
ᱦᱩᱸ ᱛᱟᱦᱚᱞᱮ ᱫᱚ ᱤᱭᱟᱹ ᱟᱯᱮ ᱠᱚᱫᱚ ᱟᱯᱮ ᱠᱚᱨᱮᱱ ᱫᱚ ᱡᱤᱭᱟᱹᱞᱤ ᱠᱚᱫᱚ ᱵᱟᱹᱱᱩᱜ ᱠᱚᱛᱟ ᱯᱮᱭᱟ ᱥᱮ ᱪᱮᱫ?
ᱦᱮᱸ ᱢᱮᱱᱟᱜ ᱠᱚᱛᱟᱞᱮ ᱜᱮᱭᱟ ᱟᱞᱮ ᱨᱮᱱ ᱦᱚᱸ᱾ ᱜᱟᱹᱭ ᱢᱮᱱᱟᱜ ᱠᱚᱛᱟᱞᱮᱭᱟ ᱰᱟᱝᱨᱟ ᱢᱮᱱᱟᱜ ᱠᱚᱛᱟᱞᱮᱭᱟ ᱥᱟᱶᱛᱮ ᱯᱟᱣᱨᱟ ᱢᱮᱨᱚᱢ ᱥᱤᱢ ᱥᱩᱠᱨᱤ ᱫᱚ ᱵᱟᱹᱱᱩᱜ ᱠᱚᱛᱟᱞᱮᱭᱟ ᱱᱟᱦᱟᱜ ᱱᱚᱝᱠᱟᱱ ᱱᱩᱠᱩ ᱡᱤᱭᱟᱹᱞᱤ ᱜᱮᱞᱮ ᱟᱹᱥᱩᱞᱮᱫ ᱠᱚᱣᱟ ᱱᱟᱦᱟᱜ᱾
ᱛᱟᱦᱚᱞᱮ ᱵᱟᱡᱟᱨ ᱠᱚᱨᱮ ᱫᱚᱯᱮ ᱟᱠᱷᱨᱤᱧ ᱠᱚᱣᱟ ᱥᱮ ᱵᱟᱝ ᱚᱱᱟ ᱦᱟᱴ ᱥᱟᱢᱟᱱ ᱦᱩᱭᱩᱜ ᱦᱳᱭ ᱦᱳᱭ
ᱵᱟᱡ ᱵᱟᱡᱟᱨ ᱠᱚᱨᱮᱫᱚ ᱟᱞᱮᱫᱚ ᱱᱩᱠᱩ ᱱᱟᱜ ᱥᱤᱢ ᱠᱚᱜᱮᱞᱮ ᱟᱹᱠᱷᱨᱤᱧ ᱠᱚᱣᱟ ᱟᱨ ᱯᱟᱣᱨᱟ ᱠᱚᱫᱚ ᱠᱤᱪᱷᱩ ᱫᱚ ᱚᱲᱟᱜ ᱠᱚᱨᱮ ᱜᱮᱞᱮ ᱡᱚᱢ ᱠᱚᱣᱟ ᱱᱟᱦᱟᱜ ᱟᱨ ᱠᱤᱪᱷᱩ ᱫᱚ ᱚᱲᱟᱜ ᱠᱚᱨᱮ ᱜᱮ ᱱᱟᱦᱟᱜ ᱩᱱᱠᱩ ᱠᱤᱨᱤᱧ ᱠᱚᱠᱚ ᱦᱤᱡᱩᱜᱼᱟ ᱚᱱᱠᱟ ᱞᱮ ᱟᱠᱷᱨᱤᱧ ᱠᱚᱣᱟ
ᱚ ᱟᱞᱮᱨᱮᱱ ᱦᱚᱸ ᱢᱮᱱᱟᱜ ᱠᱚᱜᱮᱭᱟ ᱯᱟᱣᱨᱟ ᱠᱚᱫᱚ ᱟᱞᱮ ᱨᱮᱱ ᱦᱚᱸ ᱯᱚᱣᱨᱟ ᱫᱚ ᱢᱮᱱᱟᱜ ᱠᱚ ᱜᱮᱭᱟ ᱟᱫᱚ ᱚᱱᱠᱟ ᱜᱮᱠᱚ ᱦᱤᱡᱩᱜ ᱜᱮᱭᱟ ᱥᱮ ᱦᱚᱲ ᱠᱚ ᱟᱫᱚ ᱚᱸᱰᱮ ᱠᱚ ᱩᱱ ᱥᱚᱢᱚᱭ ᱜᱮ ᱠᱤᱨᱤᱝ ᱠᱚᱣᱟ ᱠᱤᱨᱤᱧ ᱠᱚᱜᱮᱭᱟᱠᱚ ᱟᱫᱚ ᱞᱮ ᱟᱠᱷᱨᱤᱧ ᱠᱚᱜᱮᱭᱟ ᱡᱟᱦᱟᱸ ᱨᱮ ᱠᱚ ᱞᱟᱹᱠᱛᱤᱜ ᱠᱷᱟᱱ ᱵᱷᱟᱸᱰᱟᱱ ᱠᱚᱨᱮ ᱟᱫᱚ ᱩᱱ ᱥᱚᱢᱚᱭ ᱜᱮ ᱞᱮ ᱟᱠᱷᱨᱤᱧ ᱠᱚᱜᱮᱭᱟ ᱟᱨ ᱟᱞᱮ ᱦᱚᱸᱞᱮ ᱡᱚᱢ ᱠᱚᱜᱮᱭᱟ ᱯᱟᱣᱨᱟ ᱫᱚ ᱯᱮᱲᱟ ᱠᱚ ᱦᱤᱡᱩᱜᱼᱟ ᱛᱚᱠᱷᱚᱱ ᱠᱚ ᱢᱮᱱ ᱞᱟᱹᱜᱤᱫᱚᱜᱼᱟ ᱡᱮ ᱯᱟᱣᱨᱟ ᱜᱚᱡ ᱟᱫᱚ ᱚᱱᱟ ᱛᱮᱜᱮᱞᱮ ᱯᱮᱲᱟ ᱠᱚᱜᱮᱭᱟ ᱯᱟᱣᱨᱟ ᱡᱤᱞ
ᱟᱪᱪᱷᱟ ᱟᱹᱰᱤ ᱢᱚᱸᱡᱽ ᱯᱮ ᱯᱮᱲᱟ ᱠᱚᱣᱟ ᱛᱟᱦᱚᱞᱮ ᱟᱯᱮ ᱫᱚ
ᱦᱩᱸ
ᱟᱫᱚ ᱞᱟᱹᱭᱫᱟᱹᱧ ᱟᱯᱮᱥᱮᱫ ᱱᱚᱝᱠᱟᱱ ᱵᱤᱨ ᱠᱩ ᱢᱮᱱᱟᱜ ᱜᱮᱭᱟ
ᱵᱤᱨ ᱠᱚᱫᱚ ᱵᱟᱹᱱᱩᱜᱼᱟ ᱟᱞᱮᱥᱮᱫ ᱫᱚ ᱮᱠᱷᱮᱱ ᱯᱷᱟᱸᱠᱟ ᱢᱟᱴ ᱵᱤᱨᱫᱚ ᱚᱱᱟ ᱠᱚᱫᱚ ᱵᱟᱹᱱᱩᱜ ᱜᱮᱭᱟ
ᱟᱨ ᱟᱯᱮ ᱥᱮᱱ ᱫᱚ ᱪᱮᱫ ᱵᱤᱨ ᱫᱤᱥᱚᱢ ᱠᱟᱱᱟ ᱥᱮ ᱪᱮᱫ
ᱦᱳᱭ ᱟᱞᱮᱥᱮᱫ ᱫᱚ ᱫᱚᱢᱮ ᱵᱤᱨ ᱫᱤᱥᱚᱢ ᱟᱞᱮᱥᱮᱫ ᱫᱚ ᱫᱚᱢᱮ ᱥᱟᱨᱡᱚᱢ ᱵᱤᱨ ᱠᱚ ᱢᱮᱱᱟᱜ ᱟᱠᱟᱫᱟ
ᱟᱪᱪᱷᱟ ᱛᱟᱦᱚᱞᱮ ᱫᱚ ᱦᱟᱹᱛᱤ ᱠᱚ ᱩᱰᱩᱠᱚᱜ ᱜᱮᱭᱟ
ᱦᱮᱸ ᱪᱮᱫ
ᱦᱟᱹᱛᱤ ᱠᱚ ᱢᱮᱱᱟᱜ ᱠᱚᱜᱮᱭᱟ
ᱦᱮᱸ ᱟᱞᱮ ᱥᱮᱫ ᱫᱚ ᱦᱟᱹᱛᱤ ᱠᱚ ᱢᱮᱱᱟᱜ ᱠᱚᱣᱟ ᱟᱫᱚ ᱦᱮᱸ ᱢᱮᱱᱟᱜ ᱠᱚᱣᱟ ᱟᱯᱮᱥᱮᱫ ᱢᱮᱱᱟᱜ ᱠᱚᱣᱟ ᱦᱟᱹᱛᱤ ᱠᱚ
ᱵᱟᱝ ᱵᱟᱝ ᱟᱞᱮᱥᱱ ᱫᱚ ᱦᱟᱹᱛᱤ ᱠᱚᱫᱚ ᱵᱟᱹᱱᱩᱜ ᱠᱚᱣᱟ ᱵᱤᱨ ᱵᱟᱹᱱᱩᱜ ᱟᱥᱮ ᱟᱫᱚ ᱵᱤᱨ ᱛᱟᱦᱮᱸ ᱞᱮᱱ ᱠᱷᱟᱱ ᱯᱟᱥᱮᱡ ᱠᱚ ᱛᱟᱦᱮᱸ ᱫᱟᱲᱮ ᱠᱮᱭᱟ ᱦᱟᱸᱛᱤ ᱠᱚ ᱟᱫᱚ ᱵᱟᱹᱱᱩᱜ ᱠᱚᱣᱟ ᱦᱟᱹᱛᱤ ᱛᱮ ᱦᱟᱹᱛᱤ ᱦᱚᱸ ᱵᱟᱞᱮ ᱧᱮᱞ ᱠᱟᱜ ᱠᱚᱣᱟ ᱥᱟᱢᱱᱟ ᱥᱟᱢᱱᱤ ᱫᱚ ᱟᱨ ᱚᱱᱟᱜᱮ ᱚᱱᱟ ᱠᱷᱟᱹᱛ ᱟᱫᱚ ᱪᱤᱲᱤᱭᱟᱹᱠᱷᱟᱱᱟ ᱠᱚᱞᱮ ᱪᱟᱞᱟᱜ ᱜᱮᱭᱟ ᱛᱳ ᱩᱱᱨᱮᱜᱮ ᱞᱤᱧ ᱧᱮᱞ ᱠᱟᱫ ᱠᱚᱜᱮᱭᱟ ᱦᱟᱹᱛᱤ ᱠᱚ ᱥᱮ ᱟᱨ ᱵᱟᱫᱽ ᱵᱟᱹᱠᱤ ᱡᱤᱭᱟᱹᱞᱤ ᱠᱚ ᱵᱟᱝᱠᱷᱟᱱ ᱫᱚ ᱵᱤᱨ ᱛᱟᱦᱮᱸ ᱞᱮᱱᱠᱷᱟᱱ ᱵᱤᱨ ᱫᱚ ᱵᱟᱹᱱᱩᱜ ᱟᱥᱮ ᱚᱱᱟᱛᱮ ᱵᱟᱞᱮ ᱧᱮᱞ ᱠᱟᱜ ᱵᱟᱠᱚ ᱦᱤᱡᱩᱜ ᱜᱮᱭᱟ ᱟᱞᱮ ᱥᱮᱱ ᱫᱚ ᱯᱷᱟᱸᱠᱟ ᱫᱤᱥᱚᱢ ᱥᱮ ᱟᱞᱮ ᱫᱚ ᱛᱟᱦᱚᱞᱮ ᱢᱟ ᱟᱯᱮᱥᱮᱫ ᱢᱟ ᱚᱱᱟ ᱦᱳᱲᱳ ᱠᱚᱠᱚ ᱵᱤᱞᱤ ᱞᱮᱱᱠᱷᱟᱱ ᱢᱟ ᱫᱚᱢᱮ ᱠᱚ ᱩᱰᱩᱠᱚᱜᱼᱟ ᱟᱯᱮ ᱥᱮᱫ ᱢᱟ ᱯᱟᱥᱮᱡ
ᱦᱮᱸ ᱦᱟᱹᱛᱤ ᱫᱚᱠᱚ ᱦᱟᱹᱛᱤ ᱫᱚᱠᱚ ᱯᱮᱲᱟ ᱠᱟᱱ ᱛᱟᱞᱮᱭᱟ ᱟᱫᱚᱞᱮ ᱢᱮᱛᱟ ᱠᱚᱣᱟ ᱡᱚᱢ ᱫᱚ ᱡᱚᱢ ᱯᱮ ᱟᱫᱚ ᱦᱟᱹᱛᱤ ᱫᱚᱞᱮ ᱢᱮᱛᱟ ᱠᱚᱣᱟ ᱡᱚᱢ ᱫᱚ ᱡᱚᱢ ᱯᱮ ᱟᱫᱚ ᱱᱟᱦᱟᱜ ᱡᱚᱛᱚ ᱫᱚ ᱟᱞᱚᱯᱮ ᱡᱚᱢᱟ ᱠᱤᱪᱷᱩ ᱫᱚ ᱟᱞᱮ ᱦᱚᱸ ᱥᱟᱨᱮᱡ ᱟᱞᱮᱯᱮ ᱯᱮᱲᱟ ᱠᱟᱱ ᱛᱟᱞᱮᱭᱟᱠᱚ ᱛᱚ ᱱᱟᱦᱟᱜ
ᱦᱳᱭ ᱦᱳᱭ
ᱟᱫᱚ ᱚᱱᱟᱛᱮ ᱡᱚᱢ ᱫᱚᱠᱚ ᱡᱚᱢᱟ ᱟᱫᱚ
ᱦᱩᱲᱩ ᱠᱚ ᱵᱤᱞᱤ ᱞᱮᱱᱠᱷᱟᱱ ᱥᱮᱴᱮᱨᱚᱜᱼᱟᱠᱚ ᱩᱱᱠᱩ ᱢᱟ ᱞᱚᱜᱚᱱ ᱛᱮᱜᱮ ᱚᱱᱟ
ᱦᱳᱭ ᱦᱮᱸ ᱟᱹᱰᱤ ᱩᱥᱟᱹᱨᱟ ᱠᱷᱮᱛ ᱠᱚᱫᱚ ᱠᱚ ᱦᱤᱨᱤᱭ ᱛᱟᱞᱮᱭᱟ ᱥᱟᱶᱛᱮ ᱚᱲᱟᱜ ᱥᱮᱫ ᱠᱚᱦᱚᱸ ᱠᱚ ᱦᱤᱡᱩᱜ ᱜᱮᱭᱟ ᱱᱟᱦᱟᱜ ᱦᱟᱹᱛᱤ ᱠᱚᱫᱚ ᱟᱫᱚ ᱦᱟᱹᱛᱤᱢ ᱧᱮᱞ ᱟᱠᱟᱫ ᱠᱚᱜᱮᱭᱟ ᱟᱢ
ᱦᱳᱭ ᱧᱮᱞ ᱫᱚᱧ ᱧᱮᱞ ᱟᱠᱟᱫ ᱠᱚᱣᱟ ᱪᱤᱲᱭᱟᱹᱠᱷᱟᱱᱟ ᱠᱚᱨᱮᱱ ᱵᱟᱝᱠᱷᱟᱱ ᱫᱚ ᱟᱫᱚ ᱚᱱᱠᱟ ᱥᱟᱢᱱᱟ ᱥᱟᱢᱱᱤ ᱫᱚ ᱥᱟᱸᱜᱤᱧ ᱠᱷᱚᱱ ᱜᱤᱧ ᱧᱮᱞ ᱟᱠᱟᱫ ᱠᱚᱜᱮᱭᱟ
ᱚ ᱞᱟᱹᱭ ᱢᱮᱥᱮ ᱦᱟᱹᱛᱤᱭᱟᱜ ᱠᱟᱴᱟ ᱛᱤᱱᱟᱹᱜ ᱢᱮᱱᱟᱜᱼᱟ
ᱦᱟᱹᱛᱤᱭᱟᱜ ᱰᱟᱴᱟ ᱥᱮ ᱠᱟᱴᱟᱢ ᱢᱮᱱᱫᱟ
ᱠᱟᱴᱟ ᱠᱟᱴᱟ
ᱯᱩᱱᱭᱟ ᱢᱮᱱᱟᱜ ᱛᱟᱠᱚᱣᱟ᱾
ᱟᱡ ᱟᱪᱪᱷᱟ ᱟᱢᱫᱚᱢ ᱵᱟᱲᱟᱭᱟ ᱱᱟᱦᱟᱜ ᱯᱚᱱᱭᱟ᱾ ᱟᱞᱮ ᱫᱚᱞᱮ ᱵᱟᱰᱟᱭᱟ ᱦᱟᱹᱛᱤᱭᱟᱜ ᱠᱟᱴᱟ ᱫᱚ ᱢᱚᱬᱮ ᱜᱚᱴᱮᱡ ᱢᱮᱱᱟᱜ ᱛᱟᱠᱚᱣᱟ᱾ ᱦᱮᱸ ᱚᱝᱠᱟ ᱜᱮ ᱦᱮᱸ ᱦᱟᱹᱛᱤᱭᱟᱜ ᱠᱟᱴᱟ ᱢᱚᱬᱮ ᱜᱚᱴᱮᱡ ᱢᱮᱱᱟᱜ ᱛᱟᱠᱚ ᱟᱨ ᱵᱟᱨᱭᱟ ᱢᱟᱨᱟᱝ ᱢᱟᱨᱟᱝ ᱰᱟᱴᱟ ᱢᱮᱱᱟᱜ ᱛᱟᱠᱚᱣᱟ᱾
ᱟᱪᱪᱷᱟ ᱛᱟᱦᱞᱮ ᱟᱯᱮ ᱥᱨᱱ ᱫᱚ ᱚᱠᱟ ᱞᱮᱠᱟᱱ ᱦᱟᱹᱛᱤ ᱢᱮᱱᱟᱜ ᱠᱚᱣᱟ ᱛᱟᱦᱞᱮ? ᱢᱚᱬᱮ ᱜᱚᱴᱮᱡ ᱤᱭᱟᱹ ᱡᱟᱸᱜᱟᱣᱟᱱ ᱦᱟᱹᱛᱤ ᱢᱮᱱᱟᱜ ᱠᱚᱣᱟ ᱟᱯᱮ ᱥᱮᱱ ᱫᱚ ᱛᱚᱵᱮ?
ᱦᱮᱸ ᱢᱚᱬᱮ ᱟᱞᱮᱥᱮᱫ ᱫᱚ ᱢᱚᱬᱮ ᱠᱚᱴᱮᱡ ᱡᱟᱸᱜᱟᱣᱟᱱ ᱦᱟᱹᱛᱤ ᱢᱮᱱᱟᱜ ᱠᱚᱣᱟ ᱟᱨ ᱢᱟᱨᱟᱝ ᱢᱟᱨᱟᱝ ᱵᱟᱨᱭᱟ ᱠᱟᱛᱮᱜ ᱰᱟᱴᱟ ᱢᱮᱱᱟᱜ ᱛᱟᱠᱚᱣᱟ᱾
ᱟᱪᱪᱷᱟ ᱛᱟᱦᱞᱮ ᱚᱠᱟᱞᱮᱠᱟ ᱠᱚ ᱧᱮᱞᱚᱜ ᱜᱮᱭᱟ ᱛᱟᱯᱮᱭᱟ ᱟᱯᱮ ᱨᱮᱱᱥᱮ ᱦᱟᱹᱛᱤ ᱫᱚ? ᱛᱟᱦᱮᱞᱮ ᱤᱧ ᱫᱚ ᱮᱴᱟᱜ ᱨᱚᱠᱚᱢ ᱦᱟᱹᱛᱤᱧ ᱧᱮᱞ ᱠᱟᱜ ᱠᱚᱣᱟ ᱯᱟᱥᱮᱡ ᱦᱩᱭ ᱫᱟᱲᱮᱭᱟᱜᱼᱟ᱾
ᱦᱮᱸ ᱦᱩᱭ ᱦᱚᱸ ᱫᱟᱲᱮᱭᱟᱜᱼᱟ ᱟᱞᱮᱥᱮᱫ ᱨᱮ ᱡᱟᱦᱟᱸ ᱦᱟᱹᱛᱤ ᱢᱮᱱᱟᱜ ᱠᱚ ᱩᱝᱠᱩ ᱣᱟᱜ ᱫᱚ ᱢᱚ ᱢᱚᱬᱮ ᱜᱚᱴᱮᱡ ᱵᱟᱨᱭᱟ ᱠᱟᱛᱮᱫ ᱢᱟᱨᱟᱝ ᱢᱟᱨᱟᱝ ᱰᱟᱴᱟ ᱥᱟᱶ ᱢᱟᱨᱟᱝ ᱢᱮᱱᱟᱜ ᱛᱟᱠᱚ ᱵᱟ ᱦᱚᱲᱢᱚ ᱫᱚ ᱟᱨᱦᱚᱸ ᱵᱟᱠᱚ ᱧᱮᱞ ᱧᱟᱢᱟ ᱱᱩᱠᱩ ᱦᱟᱹᱛᱤ ᱫᱚ᱾
ᱦᱩᱸ
ᱠᱚᱨᱟᱱ ᱜᱮᱭᱟ ᱦᱚᱲ ᱦᱚᱸᱠᱚ ᱞᱟᱜᱟᱣ ᱠᱚ ᱜᱮᱭᱟ᱾
ᱦᱩᱸ
ᱥᱮᱜ ᱫᱚ ᱦᱟᱹᱛᱤ ᱛᱟᱦᱞᱮ ᱵᱟᱹᱱᱩᱜ ᱠᱚᱣᱟ?
ᱵᱟᱝᱟ ᱵᱟᱝᱟ ᱟᱞᱮ ᱥᱮᱱ ᱫᱚ ᱦᱟᱹᱛᱤ ᱠᱚᱫᱚ ᱵᱟᱹᱱᱩᱜ ᱠᱚᱣᱟ᱾ ᱟᱞᱮ ᱫᱚ ᱢᱚᱬᱮ ᱜᱚᱴᱮᱡ ᱡᱟᱸᱜᱟᱣᱟᱱ ᱦᱟᱹᱛᱤ ᱫᱚ ᱚᱦᱚᱧ ᱧᱮᱞ ᱠᱮᱫ ᱠᱚᱣᱟ ᱛᱚᱵᱮ᱾ ᱛᱟᱦᱞᱮ ᱟᱯᱮᱥᱮᱱ ᱜᱮᱟ ᱪᱟᱞᱟᱜ ᱦᱩᱭᱩᱜᱼᱟ ᱦᱟᱹᱛᱤ ᱧᱮᱧᱮᱞ ᱛᱟᱦᱟᱜ ᱢᱚᱬᱮ ᱜᱚᱴᱮᱱ ᱦᱟᱹᱛᱤ ᱧᱮᱞ᱾ ᱮ ᱡᱟᱸᱜᱟᱣᱟᱱ ᱦᱟᱹᱛᱤ ᱫᱚ᱾
ᱦᱮᱸ
ᱪᱮᱫ ᱞᱮᱠᱟ ᱠᱚ ᱧᱮᱞᱚᱜᱼᱟ? ᱟᱞᱮ ᱥᱮᱱ ᱢᱟ ᱵᱟᱠᱚ ᱩᱰᱩᱠᱚᱜ ᱠᱟᱱ ᱚᱝᱠᱟᱱ ᱢᱟ᱾ ᱛᱟᱦᱞᱮ ᱫᱚ ᱟᱯᱮᱥᱱ ᱜᱮ ᱦᱟᱸᱜ ᱪᱟᱞᱟᱵ ᱪᱟᱞᱟᱜ ᱦᱩᱭᱩᱜᱼᱟ ᱦᱟᱛᱤ ᱧᱮᱧᱮᱞ ᱫᱚ᱾ ᱦᱩᱸ ᱟᱨ ᱦᱟᱹᱛᱤ ᱪᱷᱟᱲᱟᱜ ᱮᱴᱟᱜ ᱡᱤᱭᱟᱹᱞᱤ ᱠᱚᱫᱚ ᱚ ᱛᱟᱦᱞᱮ ᱦᱟᱹᱛᱤ ᱪᱷᱟᱲᱟ ᱮᱴᱟᱜ ᱡᱤᱭᱟᱹᱞᱤ ᱠᱚᱫᱚ ᱵᱟᱝᱠᱚ ᱩᱰᱩᱠᱚᱜ ᱛᱮ?
ᱦᱮᱸ ᱢᱮᱱᱟᱜ ᱠᱚᱣᱟ ᱦᱟᱰ
ᱪᱤᱞᱤ ᱠᱚ ᱡᱤᱭᱟᱹᱞᱤ ᱢᱮᱱᱟᱜ ᱠᱚᱣᱟ ᱢᱟᱱᱮ ᱤᱭᱟᱹ ᱵᱤᱨ ᱨᱮ?
ᱦᱟᱰᱜᱟᱨ ᱢᱮᱱᱟᱜ ᱠᱚᱣᱟ ᱛᱩᱭᱩ ᱦᱮᱸ ᱞᱟᱹᱭᱫᱟᱹᱧ
ᱦᱟᱰᱜᱟᱨ ᱫᱚ ᱚᱠᱟ ᱞᱮᱠᱟᱱᱟ ᱠᱚ?
ᱜᱟᱨ ᱢᱮᱱᱟᱜ ᱵᱟᱱᱟ ᱢᱮᱱᱟᱜ ᱠᱚᱣᱟ, ᱛᱩᱭᱩ ᱢᱮᱱᱟᱜ ᱠᱚᱣᱟ, ᱦᱮᱸ ᱦᱟᱰᱜᱟᱨ ᱫᱚ ᱦᱟᱰᱜᱟᱨ ᱛᱷᱚᱲᱟ ᱥᱮᱛᱟ ᱧᱚᱜ ᱞᱮᱠᱟ ᱦᱚᱸᱠᱚ ᱧᱮᱞᱚᱜ-ᱟ ᱩᱝᱠᱩ ᱫᱚ ᱦᱚᱲ ᱦᱚᱸᱠᱚ ᱞᱟᱜᱟ ᱠᱚ ᱜᱮᱭᱟ᱾ ᱟᱫᱚ ᱛᱮ ᱱᱟᱦ ᱠᱚᱢ ᱜᱩᱯᱤ ᱠᱚᱣᱟ ᱟᱫᱚ ᱚᱱᱟ ᱢᱮᱨᱚᱢ ᱠᱚ ᱱᱟᱦᱟᱜ ᱩᱠᱩ ᱩᱠᱩᱛᱮ ᱢᱤᱫ ᱜᱷᱟᱹᱲᱤᱡ ᱛᱮᱠᱚ ᱡᱚᱢ ᱠᱚᱛᱟᱢ
ᱚ ᱥᱮ ᱩᱝᱠᱩ ᱤᱭᱟᱹ ᱛᱩᱭᱩ ᱠᱚ ᱢᱮᱛᱟ ᱠᱚᱣᱟ ᱦᱟᱰᱜᱟᱨ ᱫᱚ? ᱛᱩᱭᱩ ᱛᱩᱭᱩ ᱠᱚ ᱢᱮᱛᱟ ᱠᱚᱣᱟ ᱥᱮ ᱦᱟᱰᱜᱟᱨ ᱫᱚ?
ᱛᱩᱭᱩ ᱫᱚ ᱵᱟᱝ᱾ ᱵᱟᱝ ᱩᱝᱠᱩ ᱫᱚ ᱱᱟᱦᱟᱜ ᱥᱮᱛᱟᱜ ᱧᱚᱜ ᱞᱮᱠᱟ
ᱚ ᱛᱟᱦᱞᱮ ᱛᱩᱭᱩ ᱦᱚᱪᱚ ᱛᱩᱭᱩ ᱦᱚᱪᱚ ᱦᱟᱰ ᱤᱭᱟᱹ ᱞᱮᱠᱟ ᱠᱚ ᱧᱮᱞᱚᱜ᱾ ᱥᱮᱛᱟᱜ ᱞᱮᱠᱟ ᱫᱷᱟᱨᱟ ᱧᱚᱜ ᱠᱚ ᱧᱮᱞᱚᱜ ᱜᱮᱭᱟ ᱛᱩᱭᱩ ᱦᱚᱸ᱾
ᱦᱮᱸ ᱛᱩᱭᱩ ᱫᱚ ᱛᱩᱭᱩ ᱠᱟᱱᱟ ᱠᱚ ᱛᱚᱵᱮ ᱦᱟᱰᱜᱟ ᱦᱟᱰᱜᱟᱨ ᱫᱚ ᱱᱟᱦᱟᱜ ᱠᱚ ᱡᱩᱫᱟᱹ ᱜᱮᱭᱟ᱾
ᱟᱪᱪᱷᱟ ᱛᱟᱦᱞᱮ ᱫᱚ ᱵᱟᱹᱧ ᱪᱤᱠᱟᱹᱣ ᱠᱟᱜ ᱠᱚᱣᱟ ᱛᱚ ᱚᱠᱟ ᱞᱮᱠᱟᱱ ᱢᱮᱛᱟ ᱠᱚᱣᱟ ᱠᱚ ᱦᱟᱰᱜᱟᱨ ᱫᱚ ᱟᱞᱮ ᱥᱮᱱ ᱢᱟ ᱯᱟᱥᱮ ᱚᱱᱟ ᱫᱚ ᱵᱟᱹᱧ ᱟᱸᱡᱚᱢ ᱟᱠᱟᱫ-ᱟ ᱛᱚ ᱦᱟᱴᱜᱟᱨ ᱫᱚ ᱟᱫᱚ ᱯᱟᱥᱮᱡ ᱤᱧ ᱪᱤᱱᱦᱟᱹᱣ ᱠᱚᱜᱮ ᱠᱮᱭᱟ ᱟᱫᱚ ᱵᱟᱹᱧ ᱴᱷᱤᱠᱟᱹ ᱫᱟᱲᱮᱭᱟᱜ ᱠᱟᱱᱟ ᱧᱩᱛᱩᱢ ᱜᱮ ᱦᱟᱸᱜ
ᱟᱪᱪᱷᱟ ᱦᱟᱰᱜᱟᱨ ᱩᱱᱠᱩ ᱜᱮ ᱢᱮᱱᱟᱜ ᱠᱚᱣᱟ ᱥᱟᱶᱛᱮ ᱜᱟᱹᱬᱤᱸ ᱢᱮᱱᱟᱜ ᱠᱚᱣᱟ ᱛᱩᱲ ᱢᱮᱱᱟᱜ ᱠᱚᱣᱟ ᱟᱯᱮ ᱥᱮᱫ ᱚᱱᱠᱟ
ᱚ ᱛᱦᱚᱞᱮ ᱥᱮᱫᱨᱟ ᱫᱚ ᱦᱚᱸ ᱩᱱᱠᱩ ᱢᱮᱱᱟᱜ ᱠᱚᱣᱟ ᱡᱮ ᱢᱟᱴᱷ ᱠᱚᱨᱮ ᱩᱱᱠᱩ ᱜᱩᱰᱩ ᱠᱚ ᱟᱨ ᱛᱩᱭᱩ ᱨᱩᱸᱰᱟᱹ ᱩᱱᱠᱩ ᱠᱚᱜᱮ ᱢᱮᱱᱟᱜ ᱠᱚᱣᱟ ᱟᱞ ᱥᱮᱱ ᱫᱚ ᱫᱚᱢᱮ ᱨᱮᱭᱟᱲ ᱫᱤᱱ ᱢᱟ ᱦᱟᱸᱜ ᱫᱚᱢᱮ ᱛᱩᱭᱩ ᱩᱰᱩᱠ ᱮᱠᱵᱟᱨᱮ ᱚᱲᱟᱜ ᱨᱟᱪᱟ ᱨᱟᱪᱟ ᱛᱮᱜᱮ ᱠᱚ ᱩᱰᱩᱠ ᱠᱚ ᱦᱤᱡᱩᱜ ᱠᱚ ᱛᱚᱠᱷᱚᱱ ᱢᱟ ᱤᱧ ᱢᱮᱨᱚᱢ ᱥᱟᱶ ᱛᱮᱜᱮ ᱠᱚ ᱵᱩᱨᱩᱢ ᱠᱚᱜᱼᱟ ᱟᱞᱮ ᱯᱤᱸᱰᱟᱹ ᱠᱚᱨᱮ
ᱚᱱᱠᱟᱱ ᱠᱩ ᱵᱟᱠᱩ
ᱟᱫᱚ ᱩᱱᱠᱩ ᱛᱚᱞᱠᱩ ᱛᱟᱦᱮᱱ ᱜᱮᱭᱟ ᱥᱮ ᱟᱫᱚ ᱵᱟᱠᱚ ᱟᱹᱛᱠᱟᱹᱨ ᱫᱟᱲᱮᱭᱟ ᱠᱩ ᱜᱮᱭᱟ ᱟᱫᱚ ᱚᱸᱰᱮ ᱜᱮᱞᱮ ᱜᱤᱛᱤᱡ ᱠᱚᱜᱼᱟ ᱤᱭᱟᱹ ᱨᱮᱜᱮ ᱯᱤᱰᱟᱹ ᱨᱮᱜᱮ ᱟᱫᱚ ᱥᱚᱢᱟᱨ ᱨᱮ ᱧᱮᱞ ᱞᱮᱠᱚ ᱠᱷᱟᱡ ᱫᱚᱞᱮ ᱞᱟᱜᱟ ᱠᱚᱜᱮᱭᱟ ᱦᱟᱯᱟ ᱛᱮᱫᱚ ᱩᱸ ᱟᱫᱚ ᱦᱟᱸᱜ ᱵᱟᱞᱮ ᱜᱚᱡ ᱫᱟᱲᱮ ᱠᱟᱫ ᱠᱚᱣᱟ ᱜᱚᱡ ᱫᱚ ᱟᱫᱚ ᱥᱚᱢᱚᱭ ᱨᱮᱫᱚ ᱠᱚ ᱦᱤᱡᱩᱜ ᱜᱮᱭᱟ ᱟᱞᱮᱭᱟᱜ ᱚᱱᱟ ᱤᱭᱟᱹ ᱫᱚ ᱤᱭᱟᱹ ᱢᱮᱨᱚᱢ ᱤᱭᱟᱹ ᱫᱚ ᱟᱫᱚ ᱦᱟᱸᱜ ᱵᱟᱠᱚ ᱟᱛᱠᱤᱨ ᱫᱟᱲᱮ ᱟᱠᱟᱫ ᱠᱚᱣᱟ ᱛᱚ ᱱᱤᱛ ᱚᱵᱫᱤ ᱫᱚ ᱛᱟᱦᱞᱮ ᱟᱯᱮ ᱵᱤᱨ ᱵᱤᱨ ᱨᱮ ᱥᱮᱸᱫᱽᱨᱟ ᱯᱮ ᱪᱟᱞᱟᱜ ᱜᱮᱭᱟ ᱛᱚ
ᱦᱮᱸ ᱵᱮᱨ ᱨᱮ ᱥᱮᱸᱫᱽᱨᱟ ᱞᱮ ᱪᱟᱞᱟᱜᱼᱟ ᱥᱩᱠᱷᱨᱤᱞᱮ ᱜᱚᱡ ᱥᱟᱶᱛᱮ ᱟᱨᱦᱚᱸ ᱮᱢᱟᱱ ᱛᱮᱱ ᱠᱚ ᱡᱤᱭᱟᱹᱞᱤ ᱠᱚᱞᱮ ᱜᱚᱡ ᱠᱚᱣᱟ ᱠᱚᱣᱟ ᱟᱫᱚ ᱞᱟᱹᱭ ᱤᱱᱟᱹᱜ ᱜᱮᱞᱟᱝ ᱨᱚᱯᱚᱲᱟ ᱟᱨᱦᱚ ᱱᱚᱝᱠᱟ ᱫᱟᱨᱟᱭ ᱠᱟᱱ ᱫᱤᱱ ᱱᱟᱯᱟᱢᱟ
ᱦᱳᱭ ᱦᱳᱭ ᱦᱩᱸ ᱦᱳᱭ ᱦᱳᱭ